ᱦᱮᱸ ᱦᱮᱞᱳ
ᱦᱮᱸ ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱦᱮᱸ
ᱨᱚᱲ ᱠᱚ ᱥᱯᱚᱥᱴᱚ ᱟᱸᱡᱚᱢᱚᱜ ᱠᱟᱱᱟ ᱛᱚ
ᱦᱮᱸ ᱜᱚᱢᱠᱮ ᱥᱯᱚᱥᱴᱚ ᱜᱮ ᱟᱸᱡᱚᱢᱚᱜ ᱠᱟᱱᱟ
ᱟᱪᱪᱷᱟ ᱦᱮᱸ ᱴᱷᱤᱠ ᱜᱮᱭᱟ ᱥᱯᱚᱥᱴᱚ ᱜᱮ ᱟᱸᱡᱚᱢᱚᱜ ᱠᱟᱱᱟ
ᱦᱮᱸ
ᱦᱩᱸ
ᱜᱚᱢᱠᱮ ᱚᱠᱟ ᱞᱮᱠᱟ ᱢᱮᱱᱟᱜ ᱟᱠᱟᱜ ᱵᱤᱱᱟ
ᱦᱮᱸ
ᱜᱚᱢᱠᱮ ᱦᱮᱞᱳ ᱠᱟᱹᱴᱤᱡ ᱜᱚᱝᱠᱮ ᱱᱮᱴᱣᱟᱨᱠ ᱰᱤᱥᱴᱟᱵᱮᱫ ᱛᱟᱵᱤᱱᱟ ᱟᱨ ᱱᱮᱴᱣᱟᱨᱠ ᱠᱟᱹᱴᱤᱡ ᱮ ᱰᱤᱥᱴᱟᱵ ᱮᱜ ᱛᱟᱵᱤᱱᱟ ᱦᱮᱞᱳ ᱜᱚᱢᱠᱮ
ᱦᱮᱸ ᱦᱮ ᱠᱟᱹᱴᱤᱡ ᱱᱮᱴᱣᱟᱨᱠ ᱤᱥᱩ
ᱦᱮᱸ ᱜᱚᱝᱠᱮ ᱚᱠᱟ ᱚᱠᱟ ᱨᱮ ᱦᱟᱸᱜ ᱵᱮᱥ ᱧᱚᱜ ᱧᱟᱢᱟ ᱚᱸᱰᱮ ᱠᱟᱹᱴᱤᱡ ᱡᱩᱫᱤ ᱵᱤᱱ ᱪᱟᱞᱟᱣ ᱞᱮᱱᱠᱷᱟᱱ ᱵᱷᱟᱹᱜᱤ ᱠᱚᱜ-ᱟ ᱢᱮᱱ ᱫᱟᱹᱧ ᱟᱵᱤᱱᱟᱜ ᱱᱮᱴᱣᱟᱨᱠ ᱠᱚ ᱚᱠᱟ ᱨᱮ ᱵᱮᱥ ᱧᱚᱜ ᱧᱟᱢᱟ ᱚᱸᱰᱮ ᱠᱟᱹᱴᱤᱡ ᱵᱤᱱ ᱪᱟᱞᱟᱣ ᱞᱮᱱᱠᱷᱟᱱ ᱱᱟᱯᱟᱭ ᱠᱚᱜ-ᱟ
ᱵᱟᱝ ᱵᱩᱡ
ᱱᱮᱴᱣᱟᱨᱠ ᱵᱮᱥ ᱧᱚᱜ ᱵᱟᱭ ᱧᱟᱢᱮᱫ ᱛᱟᱵᱮᱱᱟ ᱜᱚᱝᱠᱮ
ᱨᱚᱲ ᱵᱟᱝ ᱟᱸᱡᱚᱢ ᱧᱟᱢᱚᱜ ᱠᱟᱱ ᱛᱟᱢᱟ ᱦᱟᱸᱜ ᱜᱚᱝᱠᱮ
ᱦᱩ ᱜᱚᱝᱠᱮ ᱟᱫᱚ ᱞᱟᱹᱭᱮᱫ ᱛᱟᱦᱮᱱ ᱚᱠᱟ ᱞᱮᱠᱟ ᱢᱮᱱᱟᱜ ᱟᱠᱟᱫ ᱵᱤᱱᱟ
ᱦᱮᱸ ᱢᱚᱸᱡᱽ ᱵᱟᱲᱟ ᱜᱮ ᱟᱢᱜᱮ ᱚᱠᱟ ᱞᱮᱠᱟ ᱢᱮᱱᱟᱢᱟ
ᱦᱮᱸ ᱜᱚᱝᱠᱮ ᱟᱹᱞᱤᱧ ᱦᱚᱸ᱾ ᱟᱞᱤᱧ ᱦᱚᱸ ᱵᱟᱲᱟ ᱜᱮ ᱢᱮᱱᱟᱜ ᱟᱠᱟᱫ ᱞᱤᱧᱟᱹ ᱱᱤᱛᱚᱜ ᱢᱟ ᱦᱟᱸᱜ ᱾
ᱟᱦ ᱦᱩᱸ ᱟᱫᱚ ᱪᱮᱫ ᱠᱚᱵᱮᱱ ᱪᱤᱠᱟᱹ ᱵᱟᱲᱟᱭᱮᱫᱟ ᱾
ᱜᱚᱢᱠᱮ ᱱᱚᱜᱼᱚᱭ ᱱᱤᱛᱚᱜ ᱫᱚ ᱚᱲᱟᱜ ᱠᱚᱨᱮ ᱜᱮ ᱦᱟᱸᱜ ᱞᱤᱧ ᱫᱩᱲᱩᱵ ᱵᱟᱲᱟ ᱟᱠᱟᱱᱟ ᱾ ᱟᱞᱮ ᱥᱮᱫ ᱢᱟ ᱱᱟᱷᱟᱜ ᱫᱚᱢᱮ ᱥᱤᱛᱩᱝ ᱟᱠᱟᱫᱟᱭ ᱾
ᱦᱮᱸ
ᱮᱠᱫᱚᱢ ᱛᱮ ᱚᱲᱟᱜ ᱠᱷᱚᱱᱟᱜ ᱦᱚᱸ ᱚᱰᱳᱠ ᱦᱚᱸ ᱵᱟᱝ ᱥᱟᱱᱟ ᱠᱟᱱᱟ ᱟᱹᱰᱤ ᱡᱳᱨ ᱥᱤᱛᱩᱝ ᱠᱚ ᱵᱩᱡᱷᱟᱹᱜ ᱠᱟᱱᱟ ᱾
ᱦᱩᱸ᱾
ᱟᱨ ᱟᱵᱚ ᱢᱟ ᱪᱮᱫ ᱪᱤᱠᱟᱹ ᱟᱜ ᱵᱚᱱᱟᱭ ᱪᱟᱸᱫᱳ ᱵᱚᱸᱜᱟ ᱫᱟᱜ ᱦᱚᱸ ᱵᱟᱭ ᱫᱟᱜ ᱵᱟᱲᱟ ᱟᱵᱚᱱ ᱠᱟᱱᱟ ᱾ ᱟᱥᱟᱲ ᱵᱚᱸᱜᱟ ᱠᱚᱦᱚᱸ ᱾ ᱮᱱ ᱨᱮᱦᱚᱸ ᱟᱫᱚ ᱜᱚᱢᱠᱮ ᱟᱯᱮ ᱥᱮᱫ ᱫᱚ ᱚᱠᱟᱞᱮᱠᱟ ᱟᱵᱚᱦᱟᱣᱟᱭ ᱮᱢ ᱟᱠᱟᱟᱜᱼᱟ?
ᱦᱮᱸ ᱱᱚᱛᱮ ᱦᱚᱸ ᱟᱹᱰᱤ ᱡᱳᱨ ᱜᱮᱭ ᱥᱤᱛᱩᱝ ᱠᱟᱜᱼᱟ ᱫᱚᱢᱮ ᱜᱮ ᱾ ᱚᱱᱮ ᱛᱟᱦᱮᱸ ᱤᱥᱛᱷᱤᱨ ᱛᱟᱦᱮᱸ ᱵᱟᱝ ᱜᱟᱱᱚᱜ ᱠᱟᱱᱟ ᱾ ᱚᱱᱮ ᱡᱟᱣ ᱾ ᱢᱟᱱᱮ ᱨᱩᱢ ᱠᱚᱨᱮ ᱯᱷᱮᱱ ᱪᱟᱹᱞᱩᱜ ᱠᱟᱱ ᱨᱮᱦᱚᱸ ᱚᱱᱠᱟ ᱫᱚ ᱵᱷᱟᱜᱤ ᱵᱟᱝ ᱵᱩᱡᱩᱜ ᱠᱟᱱᱟ ᱟᱨᱠᱤ ᱚᱱᱠᱟ ᱜᱚᱨᱚᱢ ᱦᱮᱸ ᱾ ᱮᱦᱮ ᱩᱦᱩᱸᱜ᱾ ᱦᱮᱸ ᱫᱟᱜ ᱡᱟᱹᱲᱤ ᱠᱚᱦᱚᱸ ᱫᱟᱜ ᱡᱟᱹᱲᱤ ᱠᱮᱫᱟ ᱦᱟᱱᱮ ᱟᱹᱰᱤ ᱞᱟᱦᱟ ᱨᱮᱜᱮ ᱾ ᱱᱤᱛᱚᱜ ᱢᱟ ᱫᱟᱜᱡᱟᱹᱲᱤ ᱦᱚᱸ ᱵᱟᱭ ᱫᱟᱜ ᱡᱟᱹᱲᱤᱮᱫᱟ ᱾
ᱟᱢ
ᱟᱫᱚ ᱜᱚᱝᱠᱮ ᱟᱹᱵᱤᱱ ᱫᱚ ᱚᱱᱠᱟ ᱪᱮᱫ ᱠᱚᱵᱤᱱ ᱠᱟᱹᱢᱤ ᱵᱟᱲᱟᱭ ᱜᱮᱭᱟ ᱾
ᱦᱮᱸ ᱠᱟᱹᱢᱤ ᱵᱟᱲᱟ ᱫᱚ ᱦᱟᱸᱜ ᱡᱟᱭᱦᱳᱠ ᱚᱱᱠᱟ ᱫᱚ ᱪᱮᱫ ᱦᱚᱸ ᱵᱟᱝ ᱾ ᱡᱟᱣ ᱦᱩᱠ ᱱᱤᱛᱚᱜ ᱦᱚᱸ ᱚᱞ ᱯᱟᱲᱦᱟᱣ ᱠᱚ ᱪᱟᱞᱟᱜ ᱠᱟᱱ ᱜᱮᱭᱟ ᱛᱚ, ᱚᱱᱟ ᱥᱟᱶᱛ ᱥᱟᱶᱛ ᱛᱮ ᱛᱮ ᱵᱟᱦᱨᱮ ᱠᱟᱹᱢᱤ ᱫᱚ ᱟᱨᱠᱤ ᱚᱲᱟᱜ ᱨᱮᱱᱟᱜ ᱪᱟᱥᱵᱟᱥ ᱠᱚᱜᱮ ᱧᱮᱞ ᱵᱟᱲᱟ ᱾
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ
ᱟᱢ ᱫᱚ ᱪᱮᱫ ᱠᱚᱢ ᱪᱤᱠᱟᱹ ᱵᱟᱲᱟᱭ ᱜᱮᱛᱮ?
ᱜᱚᱢᱠᱮ ᱟᱹᱞᱤᱧ ᱫᱚ ᱚᱲᱟᱜ ᱠᱚᱨᱮ ᱜᱮ ᱾
ᱦᱩᱸ᱾
ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ ᱪᱟᱥᱼᱵᱟᱥ ᱠᱚᱜᱮ ᱧᱮᱞ ᱵᱟᱲᱟ ᱦᱩᱭᱩᱜ ᱠᱟᱱᱟ ᱾ ᱟᱫᱚ ᱟᱹᱞᱤᱧ ᱦᱚᱸᱦᱟᱜ ᱞᱤᱧ ᱚᱞᱚᱜ ᱯᱟᱲᱦᱟᱜ ᱠᱟᱱᱜ ᱛᱟᱦᱮᱸᱫ ᱟᱫᱚ ᱾ ᱚᱞᱚᱜ ᱯᱟᱲᱦᱟᱣ ᱛᱩᱞᱩᱡ ᱜᱮ ᱛᱟᱭᱚᱢ ᱾ ᱟᱹᱞᱤᱧ ᱦᱚᱞᱤᱧ ᱢᱚᱱᱮ ᱞᱮᱫ ᱜᱮᱭᱟ ᱦᱟᱸᱜ ᱵᱷᱟᱹᱜᱤ ᱧᱚᱜ ᱢᱟᱱᱮ ᱚᱞ ᱯᱟᱲᱦᱟᱣ ᱟᱞᱤᱧ ᱦᱟᱸᱜ ᱾ ᱟᱫᱚ ᱦᱟᱸᱜ ᱚᱠᱚᱭ ᱦᱟᱸᱜ ᱵᱟᱲᱟᱭᱟ ᱡᱮ ᱚᱱᱠᱟ ᱦᱟᱸᱜ ᱚᱞ ᱯᱟᱲᱦᱟᱣ ᱛᱟᱞᱟ ᱨᱮ ᱚᱱᱠᱟ ᱾ ᱟᱱᱟᱴ ᱠᱚ ᱦᱩᱭ ᱜᱚᱫᱚᱜᱼᱟ ᱢᱮᱱᱛᱮᱫ ᱾ ᱟᱫᱚ ᱡᱚᱠᱷᱚᱱ ᱚᱲᱟᱜ ᱦᱚᱲ ᱠᱚ ᱞᱟᱹᱭᱟᱜ ᱫᱤᱧᱟᱹ ᱡᱮ ᱾ ᱡᱚᱠᱷᱚᱱ ᱦᱟᱸᱜ ᱤᱧ ᱠᱚᱭ ᱠᱮᱫ ᱠᱚᱣᱟ ᱦᱮᱸᱥᱮ ᱤᱧ ᱡᱚᱠᱷᱚᱱ ᱾ ᱮᱢ ᱮ ᱦᱟᱸᱜ ᱤᱧ ᱠᱚᱨᱟᱣ ᱞᱟᱹᱜᱤᱫ ᱟᱫᱚ ᱮᱢ ᱮ ᱾ ᱰᱤᱜᱽᱨᱤ ᱠᱚᱨᱟᱣ ᱞᱟᱹᱜᱤᱫ ᱦᱟᱸᱜ ᱚᱲᱟᱜ ᱦᱚᱲ ᱯᱩᱭᱥᱟᱹᱧ ᱠᱚᱭ ᱠᱮᱫ ᱠᱚᱣᱟ ᱡᱮ ᱱᱤᱝᱠᱟᱹ ᱱᱤᱝᱠᱟᱹᱧ ᱞᱟᱹᱭᱟᱠᱚ ᱠᱟᱱᱟ ᱡᱮ ᱯᱚᱭᱥᱟ ᱞᱟᱜᱟᱜᱼᱟ ᱱᱤᱱᱟᱹᱜ ᱾ ᱟᱸ ᱵᱷᱚᱨᱛᱤᱜᱼ ᱟᱹᱧ ᱟᱫᱚ ᱚᱲᱟᱜ ᱦᱚᱲ ᱠᱚᱠᱚ ᱞᱟᱹᱭ ᱟᱫᱤᱧᱟ ᱡᱮ ᱾ ᱱᱚᱝᱠᱟ ᱱᱚᱝᱠᱟ ᱦᱟᱜ ᱴᱟᱠᱟ ᱯᱚᱭᱥᱟᱹ ᱠᱚᱨᱮᱱᱟᱜ ᱦᱚᱸ᱾ ᱵᱟᱹᱞᱤᱧ ᱮᱢ ᱫᱟᱲᱮᱭᱟᱢ ᱠᱟᱱᱟ ᱱᱤᱛᱚᱜ ᱢᱟ ᱟᱹᱰᱤ ᱡᱩᱨ ᱜᱮ ᱚᱵᱷᱟᱵᱟ ᱩᱱᱟᱹᱜ ᱯᱚᱭᱥᱟᱢ ᱠᱚᱭᱮᱜ ᱞᱤᱧᱟ ᱩᱱᱟᱹᱜ ᱾ ᱯᱚᱭᱥᱟᱹ ᱫᱚ ᱚᱠᱟᱨ ᱨᱮᱞᱤᱧ ᱧᱟᱢᱟᱢᱟ ᱟᱫᱚ ᱠᱤᱱ ᱞᱟᱹᱭᱟᱜ ᱫᱤᱧᱟ ᱡᱮ ᱾ ᱛᱚᱵᱮ ᱟᱞᱚᱢ ᱯᱟᱲᱦᱟᱜᱼᱟ ᱡᱟᱢ ᱯᱟᱲᱦᱟᱣ ᱠᱟᱱᱟ ᱤᱱᱟᱹᱜ ᱜᱮ ᱯᱟᱲᱦᱟᱜ ᱢᱮ ᱾ ᱛᱟᱭᱚᱢ ᱟᱫᱚ ᱤᱧᱦᱩᱧ ᱢᱚᱱᱮ ᱵᱟᱲᱟ ᱠᱮᱜ ᱼ ᱟ ᱩᱭᱦᱟᱹᱨ ᱪᱤᱱᱛᱟᱹ ᱵᱟᱲᱟ ᱠᱮᱜ ᱟᱹᱧ ᱾ ᱟᱫᱚ ᱡᱚᱠᱷᱚᱱ ᱯᱚᱭᱥᱟ ᱵᱟᱹᱠᱤᱱ ᱮᱢ ᱫᱟᱲᱮᱭᱟᱹᱧᱟᱹ ᱟᱫᱚ ᱯᱟᱲᱦᱟᱣ ᱠᱟᱛᱮᱫ ᱦᱚᱸ ᱪᱮᱫ ᱦᱩᱭᱩᱜᱼᱟ ᱾ ᱟᱫᱚ ᱤᱧ ᱢᱟ ᱯᱟᱲᱦᱟᱣ ᱥᱟᱱᱟ ᱞᱤᱫᱤᱧ ᱜᱮ ᱛᱟᱦᱮᱸᱫ ᱾ ᱟᱫᱚ ᱵᱟᱹᱠᱤᱱ ᱮᱢ ᱫᱟᱲᱮᱭᱟᱜ ᱠᱷᱟᱱ ᱚᱱᱠᱟᱜᱮ ᱟᱫᱚ ᱤᱧᱦᱚᱸᱧ ᱢᱚᱱᱮ ᱠᱮᱫᱟ ᱾ ᱴᱷᱤᱠ ᱜᱮᱭᱟ ᱛᱚᱵᱮ ᱵᱟᱹᱧ ᱯᱟᱲᱦᱟᱜᱼᱟ ᱟᱫᱚ ᱪᱟᱥ ᱠᱟᱹᱢᱤ ᱠᱚᱜᱮ ᱾ ᱦᱮᱸ ᱪᱷᱩᱴᱟᱹᱣ ᱦᱩᱭ ᱠᱟᱱᱟ ᱟᱨ ᱚᱱᱠᱟ ᱟᱨ ᱤᱧ ᱟᱭᱳ ᱵᱟᱵᱟ ᱚᱱᱠᱟ ᱠᱮᱴᱮᱡ ᱧᱚᱜ ᱵᱟᱹᱱᱩᱜ ᱠᱟᱜ ᱠᱤᱱᱟ ᱛᱚ ᱟᱨ ᱚᱠᱟ ᱠᱷᱚᱱᱟᱜ ᱠᱟᱹᱢᱤ ᱡᱚᱜᱟᱲ ᱠᱟᱛᱮᱫ ᱦᱟᱸᱜ ᱯᱚᱭᱥᱟ ᱠᱤᱱ ᱮᱢ ᱫᱟᱲᱮᱭᱟ ᱟᱫᱚ ᱚᱱᱟᱛᱮ ᱤᱧᱦᱚᱸ ᱢᱚᱱᱮ ᱵᱟᱲᱟ ᱠᱮᱭᱟ ᱵᱟᱝ ᱛᱚᱵᱮ ᱵᱟᱝ ᱯᱟᱲᱦᱟᱣ ᱦᱩᱭᱩᱜ-ᱟ ᱚᱲᱟᱜ ᱠᱚᱨᱮ ᱜᱮ ᱛᱟᱦᱮᱸ ᱦᱩᱭᱩᱜ-ᱟ ᱚᱲᱟᱜ ᱠᱚᱨᱮᱱᱟᱜ ᱪᱟᱥ ᱠᱟᱹᱢᱤ ᱠᱚ ᱧᱮᱞ ᱵᱟᱲᱟ ᱦᱩᱭᱩᱜ-ᱟ ᱟᱨ ᱱᱚᱜ-ᱚ ᱱᱚᱝᱠᱟ ᱱᱤᱭᱟᱹ ᱚᱠᱛᱚ ᱢᱟ ᱛᱚᱞᱟ ᱠᱚᱦᱚᱸ ᱜᱤᱰᱤ ᱵᱟᱲᱟ ᱦᱩᱭ ᱟᱠᱟᱱ ᱛᱟᱦᱮᱸᱱ ᱟᱨ ᱫᱟᱜ ᱦᱚᱸ ᱱᱚᱝᱠᱟ ᱵᱟᱭ ᱫᱟᱜᱮᱜ-ᱟ ᱪᱮᱫᱠᱟ ᱵᱟᱹᱫᱽ ᱠᱚᱦᱚᱸ ᱞᱚᱥᱚᱫ ᱠᱟᱛᱮᱢ ᱨᱚᱦᱚᱭᱟ ᱚᱱᱟᱜᱮ ᱚᱲᱟᱜ ᱠᱚᱨᱮ ᱜᱮ ᱦᱚᱸᱜ-ᱚᱭ ᱱᱤᱛᱳᱜ ᱫᱚ ᱫᱩᱲᱩᱵ ᱵᱟᱲᱟ ᱦᱩᱭ ᱟᱠᱟᱱᱟ ᱪᱟᱥ ᱠᱟᱹᱢᱤ ᱠᱚᱜᱮ ᱧᱮᱞ ᱵᱟᱲᱟ ᱦᱩᱭᱩᱜ ᱠᱟᱱᱟ
ᱚ
ᱟᱫᱚ ᱜᱚᱢᱠᱮ ᱞᱟᱹᱭᱮᱫ ᱛᱟᱦᱮᱱᱟ ᱟᱹᱵᱤᱱ ᱫᱚ ᱚᱱᱠᱟ ᱫᱟᱬᱟᱱ ᱠᱚ ᱚᱠᱟ ᱠᱚᱥᱮᱫ ᱵᱤᱱ ᱠᱩᱥᱤᱭᱟᱜ ᱜᱮᱭᱟ ᱥᱮ ᱵᱟᱵᱤᱱ ᱠᱩᱥᱤᱭᱟᱜ ᱜᱮᱭᱟ ᱪᱟᱞᱟᱣ ᱵᱟᱲᱟ ᱠᱟᱱᱟᱵᱤᱱ ᱥᱮ ᱵᱟᱝᱟ
ᱫᱟᱬᱟ ᱢᱟ ᱥᱟᱱᱟᱢ ᱦᱚᱲ ᱜᱮ ᱠᱩᱥᱤᱭᱟᱜ-ᱟ ᱠᱚ ᱚᱠᱚᱭ ᱫᱚ ᱦᱟᱸᱜ ᱵᱟᱭ ᱠᱩᱥᱤᱭᱟᱜ-ᱟ ᱜᱮᱭᱟᱢ ᱡᱟᱭᱦᱳᱠ ᱤᱧ ᱛᱚ ᱢᱟᱱᱮ ᱫᱟᱬᱟᱱ ᱵᱟᱲᱟ ᱛᱚ ᱢᱟᱱᱮ ᱡᱟᱦᱟᱸ ᱥᱮᱫ ᱱᱟᱣᱟ ᱱᱟᱣᱟ ᱡᱟᱭᱜᱟ ᱧᱮᱞ ᱠᱚᱫᱚ ᱟᱹᱰᱤ ᱨᱟᱹᱥᱠᱟᱹ ᱢᱚᱸᱡᱤᱧ ᱵᱩᱡᱷᱟᱹᱣᱟ ᱟᱨᱠᱤ ᱢᱤᱫᱴᱟᱝ ᱱᱟᱣᱟ ᱱᱟᱣᱟ ᱡᱟᱭᱜᱟ ᱱᱤᱛ ᱫᱷᱟᱹᱵᱤᱡᱛᱮ ᱚᱱᱠᱟ ᱫᱚ ᱡᱟᱹᱥᱛᱤ ᱫᱚ ᱵᱟᱹᱧ ᱫᱟᱲᱟ ᱟᱠᱟᱫᱟ ᱟᱨᱠᱤ
ᱦᱮᱸ ᱦᱮᱸ
ᱡᱟᱭᱦᱳᱠ ᱢᱟᱱᱮ ᱚᱞ ᱯᱟᱲᱦᱟᱣ ᱫᱤᱠ ᱛᱮ ᱫᱟᱬᱟ ᱠᱚᱛᱮ ᱜᱮᱞᱮ ᱡᱟᱭᱦᱳᱠ ᱵᱟᱨᱭᱟ ᱰᱤᱥᱴᱤᱠ ᱤᱧ ᱫᱟᱬᱟ ᱠᱮᱫᱟ ᱯᱮᱭᱟ ᱰᱤᱥᱴᱤᱠ ᱤᱧ ᱫᱟᱬᱟ ᱟᱨᱠᱤ ᱚᱞ ᱯᱟᱲᱦᱟᱣ ᱵᱤᱥᱚᱭ ᱛᱮ ᱢᱟᱱᱮ ᱡᱷᱟᱲᱜᱨᱟᱢ ᱫᱟᱬᱟ ᱠᱟᱹᱫᱟᱹᱧ ᱯᱩᱨᱩᱞᱤᱭᱟᱹᱧ ᱫᱟᱬᱟ ᱠᱮᱫᱟ ᱵᱟᱸᱠᱩᱲᱟᱧ ᱫᱟᱬᱟ ᱠᱟᱜ-ᱟ ᱚᱞ ᱯᱟᱲᱦᱟᱣ ᱧᱮᱞ ᱧᱮᱞ ᱠᱟᱛᱮᱜ ᱟᱨᱠᱤ ᱚᱱᱟ ᱪᱷᱟᱲᱟ ᱢᱟᱱᱮ ᱩᱲᱤᱥᱥᱟ ᱦᱚᱧ ᱫᱟᱬᱟ ᱟᱠᱟᱫ ᱜᱮᱭᱟ ᱛᱟᱯᱚᱨᱮ ᱡᱷᱟᱲᱠᱷᱚᱱᱰ ᱥᱮᱱ ᱦᱚᱧ ᱫᱟᱬᱟ ᱟᱠᱟᱟᱜ-ᱟ ᱛᱟᱯᱚᱨᱮ ᱚᱱᱠᱟ ᱧᱮᱞ ᱧᱮᱞ ᱡᱚᱝ ᱟᱱᱮᱡ ᱡᱟᱭᱜᱟ ᱠᱚ ᱡᱮᱢᱚᱱ ᱵᱮᱝᱜᱚᱞ ᱨᱮ ᱢᱮᱱᱟᱜ-ᱟ ᱫᱤᱜᱷᱟ ᱢᱟᱱᱮ ᱫᱚᱨᱭᱟ ᱛᱟᱨᱯᱚᱨᱮ ᱩᱲᱤᱥᱥᱟ ᱨᱮ ᱯᱩᱨᱤ,
ᱦᱩᱸ
ᱛᱟᱯᱚᱨᱮ ᱱᱚᱛᱮ ᱯᱩᱨᱩᱞᱤᱭᱟᱹ ᱯᱩᱨᱩᱞᱤᱭᱟ ᱨᱮ ᱯᱟᱲᱟᱜ ᱠᱟᱱᱟ ᱡᱮ ᱟᱡᱚᱫᱤᱭᱟᱹ ᱵᱩᱨᱩ ᱾
ᱦᱩᱸ ᱦᱩᱸ
ᱦᱮᱸ ᱛᱟᱯᱚᱨᱮ ᱱᱚᱣᱟ ᱵᱟᱸᱠᱩᱲᱟ ᱨᱮᱢᱟ ᱢᱮᱱᱟᱜ ᱜᱮᱭᱟ ᱥᱩᱥᱩᱱᱤᱭᱟᱹ ᱵᱩᱨᱩ
ᱦᱳᱭ ᱦᱳᱭ
ᱥᱩᱥᱱᱤ ᱵᱩᱨᱩ ᱱᱚᱝᱠᱟ ᱢᱟᱱᱮ ᱠᱤᱪᱷᱩ ᱠᱤᱪᱷᱩ ᱡᱟᱭᱜᱟ ᱜᱮ ᱪᱟᱞᱟᱣ ᱦᱩᱭᱩᱜ ᱠᱟᱱᱟ ᱵᱟᱦᱨᱮ ᱫᱚ ᱚᱱᱟ ᱠᱷᱚᱱ ᱵᱟᱦᱨᱮ ᱫᱚ ᱟᱹᱣᱨᱤ ᱪᱟᱞᱟᱜ ᱦᱩᱭᱩᱜ ᱜᱮᱭᱟ
ᱦᱮᱸ
ᱡᱟᱭᱦᱳᱠ ᱪᱟᱞᱟᱜ ᱨᱮᱱᱟᱜ ᱟᱸᱥ ᱫᱚ ᱢᱮᱱᱟᱜ ᱜᱮᱭᱟ ᱦᱟᱸᱜ ᱟᱫᱚ ᱚᱱᱠᱟ ᱚᱠᱛᱚ ᱡᱚᱛᱚ ᱠᱚ ᱠᱟᱹᱣᱰᱤ ᱠᱚ ᱠᱩᱲᱟᱹᱣ ᱠᱟᱛᱮ ᱪᱟᱞᱟᱜ ᱦᱩᱭᱩᱜ-ᱟ ᱱᱚᱣᱟ ᱜᱮ ᱦᱟᱸᱜ ᱟᱢ ᱫᱚ ᱵᱚᱭᱦᱟ ᱛᱤᱱᱟᱹᱜ ᱤᱭᱟᱹ ᱫᱟᱜ ᱡᱟᱭᱜᱟᱢ ᱫᱟᱲᱟ ᱟᱠᱟᱜ-ᱟ ᱚᱱᱠᱟ
ᱦᱮᱸ ᱜᱚᱢᱠᱮ ᱤᱧᱦᱚᱸ ᱡᱚᱠᱷᱚᱱ ᱠᱚᱞᱮᱡᱽ ᱠᱚᱨᱮᱧ ᱚᱞᱚᱜ ᱯᱟᱲᱦᱟᱜ ᱠᱟᱱ ᱛᱟᱦᱮᱸᱫ ᱛᱚᱠᱷᱚᱱ ᱤᱧᱦᱚᱸ ᱚᱱᱠᱟ ᱡᱟᱭᱜᱟᱧ ᱫᱟᱬᱟ ᱠᱮᱜ-ᱟ ᱡᱟᱦᱟᱸ ᱵᱤᱱ ᱞᱟᱹᱭ ᱠᱮᱭᱟ ᱵᱤᱱ ᱱᱚᱣᱟ ᱯᱩᱨᱩᱞᱤᱭᱟᱹ ᱨᱮ ᱡᱟᱦᱟᱸ ᱢᱮᱱᱟᱜ ᱟᱠᱟ ᱟᱡᱚᱫᱤᱭᱟᱹ ᱵᱩᱨᱩ ᱦᱮᱸ ᱥᱮ,
ᱦᱩᱸ
ᱚᱸᱰᱮ ᱦᱚᱸᱞᱤᱧ ᱪᱟᱞᱟᱣ ᱠᱟᱱᱟ ᱛᱟᱭᱚᱢ ᱱᱚᱣᱟ ᱵᱟᱸᱠᱩᱲᱟ ᱨᱮ ᱢᱮᱱᱟᱜ ᱟᱠᱟᱫ ᱢᱩᱠᱩᱴᱢᱩᱱᱤᱯᱩᱨ ᱰᱮᱢ ᱦᱟᱸᱜ
ᱦᱩᱸ
ᱦᱮᱸ ᱰᱮᱞᱤᱧ ᱪᱟᱞᱟᱣ ᱟᱠᱟᱱᱟ ᱛᱟᱯᱚᱨᱮ ᱩᱲᱤᱥᱥᱟ ᱨᱮ ᱢᱮᱱᱟᱜ ᱟᱠᱟᱫ ᱡᱟᱦᱟᱸ ᱥᱩᱲᱤᱭᱟᱹ ᱯᱟᱭ ᱰᱮᱢ ᱫᱤᱣᱲᱤ ᱰᱮᱢ ᱱᱚᱰᱮᱞᱤᱧ ᱪᱟᱞᱟᱣ ᱟᱠᱟᱱᱟ ᱛᱟᱭᱚᱢ ᱚᱱᱮ ᱫᱤᱜᱷᱟ ᱦᱚᱞᱤᱧ ᱪᱟᱞᱟᱣ ᱠᱟᱱ ᱜᱮᱭᱟ ᱟᱫᱚ ᱟᱹᱞᱤᱧ ᱢᱟᱱᱮ ᱚᱱᱠᱟ ᱪᱟᱞᱟᱣ ᱠᱟᱛᱮ ᱢᱟᱱᱮ ᱨᱟᱹᱥᱠᱟᱹ ᱫᱚᱞᱤᱧ ᱵᱩᱡᱷᱟᱹᱣ ᱟᱠᱟᱫ-ᱟ ᱥᱮ ᱢᱚᱡ ᱫᱚᱞᱤᱧ ᱵᱩᱡᱷᱟᱹᱣ ᱟᱠᱟᱫᱼᱟ ᱡᱟᱦᱟᱸ ᱟᱡᱳᱚᱫᱤᱭᱟᱹ ᱵᱩᱨᱩ ᱵᱤᱨ ᱪᱟᱞᱟᱣ ᱢᱟᱱᱮ ᱟᱡᱚᱫᱤᱭᱟᱹ ᱵᱩᱨᱩ ᱥᱮ ᱚᱸᱰᱮ ᱚᱸᱰᱮ ᱫᱚ ᱟᱡᱚᱫᱤᱭᱟᱹ ᱵᱩᱨᱩ ᱨᱮᱫᱚ ᱟᱹᱰᱤ ᱚᱱᱠᱟ ᱥᱟᱺᱜᱤᱧ ᱠᱷᱚᱱᱟᱜ ᱦᱚᱸ ᱧᱮᱞ ᱡᱚᱝ ᱛᱮ ᱟᱹᱰᱤ ᱪᱚᱨᱚᱠ ᱧᱮᱞᱚᱜᱼᱟ ᱵᱩᱨᱩ ᱠᱚ- ᱟᱨ ᱡᱚᱠᱷᱚᱱ ᱤᱧ ᱱᱚᱣᱟ ᱯᱟᱲᱦᱟᱜ ᱞᱟᱭᱤᱯᱷ ᱨᱮ ᱡᱚᱠᱷᱚᱱ ᱤᱧᱟᱹᱜ ᱯᱟᱲᱦᱟᱜ ᱡᱤᱭᱚᱱ ᱨᱤᱧ ᱪᱟᱞᱟᱣ ᱞᱮᱱᱟ ᱟᱡᱳᱫᱤᱭᱟᱹ ᱵᱩᱨᱩ ᱟᱫᱚ ᱤᱧᱦᱚ ᱚᱱᱠᱟ ᱵᱩᱨᱩ ᱫᱤᱥᱚᱢ ᱠᱚᱢᱟ ᱵᱟᱹᱧ ᱪᱟᱞᱟᱣ ᱵᱟᱲᱟ ᱠᱟᱱᱟ ᱛᱚ ᱯᱳᱭᱞᱩ ᱵᱟᱨᱤᱧ ᱪᱟᱞᱟᱣ ᱞᱮᱱ ᱛᱟᱦᱮᱸᱫ ᱟᱫᱚ ᱡᱚᱠᱷᱚᱱ ᱜᱮ ᱵᱩᱨᱩ ᱚᱱᱟ ᱵᱚᱞᱚᱭ ᱱᱟᱞᱮ ᱦᱮᱸᱥᱮ ᱤᱧ ᱜᱚᱴᱟ ᱚᱠᱟ ᱥᱮᱫ ᱤᱧ ᱠᱚᱭᱚᱜᱟᱜᱼᱟ ᱚᱱᱛᱮ ᱵᱩᱨᱩ ᱟᱨ ᱵᱩᱨᱩ ᱜᱤᱧ ᱧᱮᱞ ᱠᱮᱜᱼᱟ ᱾ ᱮᱛᱚ ᱪᱚᱨᱚᱠ ᱵᱩᱡᱷᱟᱹᱣ ᱮᱱᱟ ᱮᱛᱚ ᱢᱚᱸᱡᱽ ᱵᱩᱡᱷᱟᱹᱣᱱᱟ ᱟᱨ ᱟᱡᱚᱫᱤᱭᱟᱹ ᱵᱩᱨᱩ ᱵᱩᱨᱩ ᱨᱮ ᱦᱟᱸᱜ ᱡᱟᱦᱟᱸ ᱵᱚᱱ ᱵᱟᱲᱟᱭ ᱜᱮᱭᱟ ᱦᱮ ᱟᱯᱟᱨ ᱰᱮᱢ ᱞᱳᱣᱟᱨ ᱰᱮᱢ ᱦᱟᱜ ᱡᱟᱦᱟᱸ ᱢᱮᱱᱟᱜ ᱫᱚ ᱚᱱᱰᱮ ᱫᱚ ᱡᱟᱦᱟᱸ ᱟᱵᱚ ᱱᱚᱣᱟ ᱠᱟᱨᱮᱱᱴ ᱠᱚ ᱵᱤᱫᱽᱫᱩᱛ ᱠᱚ ᱟᱵᱤᱥᱠᱟᱨᱮᱜ-ᱟ ᱦᱮᱸ ᱥᱮ ᱚᱱᱟ ᱫᱚ ᱦᱟᱸᱜ ᱟᱹᱰᱤ ᱧᱩᱛᱩᱢᱟᱱ ᱜᱮᱭᱟ ᱚᱱᱟ ᱠᱚ ᱧᱮᱞ ᱦᱩᱭ ᱠᱟᱱᱟ ᱟᱨ ᱡᱟᱦᱟᱸ ᱮ ᱜᱳᱞ ᱵᱩᱱᱩᱢ ᱪᱷᱤᱛᱟᱹ ᱪᱟᱶᱨᱤᱡ ᱚᱸᱰᱮ ᱡᱟᱦᱟᱸ- ᱨᱟᱢᱤᱡ ᱮᱨᱟᱦᱟᱸ ᱡᱟᱦᱟᱸ ᱨᱟᱵᱚᱱ ᱦᱟᱸᱜ ᱡᱩᱨᱢᱩᱨᱛᱮ ᱜᱚᱦᱚᱲ ᱤᱫᱤᱭ ᱠᱟᱱ ᱛᱟᱦᱮᱸᱫ ᱡᱟᱦᱟᱸ ᱡᱟᱣᱨᱤᱡ ᱧᱩᱨ ᱦᱚᱴᱚ ᱠᱟᱼᱜ ᱛᱟᱦᱮᱸᱜ-ᱟᱭ ᱚᱱᱟ ᱪᱤᱛᱟᱹ ᱪᱟᱣᱨᱤᱡ ᱦᱚᱞᱤᱧ ᱧᱮᱞ ᱟᱹᱜᱩ ᱠᱟᱜ-ᱟ ᱛᱟᱯᱚᱨᱮ ᱜᱳᱞ ᱵᱩᱱᱩᱝ ᱦᱚᱸᱞᱤᱧᱮᱞ ᱟᱹᱜᱩ ᱠᱟᱜ-ᱟ ᱛᱟᱨᱯᱚᱨᱮ ᱦᱟᱸᱜ ᱟᱨ ᱚᱱᱟ ᱞᱟᱹᱭ ᱞᱟᱹᱭᱟᱠᱚ ᱡᱮ ᱨᱟᱢ ᱡᱟᱦᱟᱸ ᱨᱮ ᱦᱟᱸᱜ ᱥᱟᱨᱮ ᱛᱩᱧ ᱞᱮᱜᱼᱟ ᱡᱟᱦᱟᱸ ᱠᱷᱚᱱᱟᱜ ᱫᱟᱜ ᱥᱮᱛᱮᱧ ᱩᱰᱩᱠᱚᱜ ᱱᱟᱥᱮ ᱡᱷᱚᱨᱚᱱ ᱩᱰᱩᱠᱚᱜ ᱠᱟᱱᱟ ᱚᱸᱰᱮ ᱦᱚᱸ ᱞᱤᱧ ᱧᱮᱞ ᱟᱹᱜᱩ ᱟᱠᱟᱫᱟ ᱟᱹᱰᱤ ᱢᱚᱸᱡᱽ ᱚᱸᱰᱮ ᱦᱚᱸ- ᱚᱸᱰᱮ ᱡᱟᱦᱟᱸ ᱠᱷᱚᱱᱟᱜ ᱫᱟᱜ ᱥᱟᱛᱮᱧ ᱩᱰᱩᱠᱚᱜ ᱠᱟᱱᱟ ᱫᱷᱟᱨᱮ ᱫᱷᱟᱨᱮᱛᱮ ᱡᱟᱦᱟᱸ ᱠᱩᱸᱧ ᱞᱮᱠᱟ ᱦᱚ ᱠᱚ ᱜᱷᱮᱨᱟᱣ ᱠᱟᱜ-ᱟ ᱦᱮᱸ ᱥᱮ ᱟᱹᱰᱤ ᱪᱚᱨᱚᱠ ᱢᱩᱴ ᱯᱷᱟᱨᱪᱟ ᱯᱷᱟᱨᱪᱤ ᱜᱮ ᱫᱟᱜ ᱩᱰᱩᱠᱚᱜ ᱠᱟᱱᱟ ᱚᱸᱰᱮᱞᱮ ᱧᱮᱞ ᱟᱹᱜᱩ ᱠᱮᱫᱟ ᱟᱨ ᱚᱱᱠᱟ ᱚᱱᱟ ᱵᱩᱨᱩ ᱟᱡᱳᱫᱤᱭᱟᱹ ᱵᱩᱨᱩ ᱵᱤᱨ ᱪᱮᱛᱟᱱ ᱨᱮᱦᱚᱸ ᱟᱭᱢᱟ ᱨᱚᱠᱚᱢ ᱚᱲᱟᱜ ᱢᱮᱱᱟᱜ-ᱟ ᱟᱹᱰᱤᱜᱟᱱ ᱚᱱᱠᱟ ᱢᱚᱱᱮᱭᱟᱢ ᱡᱮ ᱚᱱᱟ ᱵᱩᱨᱩ ᱪᱮᱛᱟᱱ ᱨᱮᱦᱚᱸ ᱵᱟᱡᱟᱨ ᱢᱮᱱᱟᱜᱼᱟ ᱟᱹᱰᱤ ᱢᱟᱱᱮ ᱟᱹᱰᱤᱧ ᱧᱮᱞ ᱟᱠᱟ-ᱟ ᱢᱮᱫ ᱛᱮᱨᱮ ᱤᱧ ᱧᱮᱞ ᱟᱹᱜᱩ ᱟᱠᱟᱱᱟ ᱟᱹᱰᱤ ᱨᱟᱹᱥᱠᱟᱹᱧ ᱵᱩᱡᱷᱟᱹᱣ ᱠᱟᱫᱟ ᱟᱨ ᱚᱱᱠᱟᱜᱮ ᱫᱤᱜᱷᱟ ᱠᱚ ᱪᱮᱫ ᱞᱮᱠᱟ ᱦᱩᱭ ᱠᱟᱱᱟ ᱫᱤᱜᱷᱟ ᱨᱮᱫᱚ ᱟᱵᱚ ᱫᱚᱵᱚᱱ ᱵᱟᱲᱟᱭᱟᱵᱚᱱ ᱯᱷᱮᱢᱟᱥ ᱧᱮᱞ ᱡᱚᱝ ᱡᱤᱱᱤᱥ ᱫᱚ ᱦᱩᱭᱩᱜ ᱠᱟᱱᱟ ᱡᱟᱦᱟᱸ ᱵᱷᱳᱨ ᱛᱮ ᱡᱟᱦᱟᱸ ᱵᱮᱲᱟᱭ ᱨᱟᱠᱟᱵ ᱫᱚ ᱦᱮᱸᱥᱮ ᱵᱮᱲᱟᱭ ᱨᱟᱠᱟᱵ ᱫᱚ ᱛᱚ ᱚᱱᱟ ᱧᱮᱞ ᱜᱮ ᱦᱚᱲ ᱫᱚ ᱦᱟᱸᱜ ᱟᱹᱰᱤ ᱡᱳᱨ ᱠᱚ ᱪᱟᱞᱟᱜᱼᱟ ᱚᱱᱟ ᱧᱮᱞ ᱞᱟᱹᱜᱤᱫ ᱜᱮ ᱦᱚᱲ ᱫᱚᱠᱚ ᱪᱟᱞᱟᱜᱼᱟ ᱟᱨ ᱚᱱᱠᱟ ᱫᱤᱜᱷᱟ ᱵᱤᱱ ᱪᱟᱞᱟᱣ ᱟᱠᱟᱱ ᱠᱷᱟᱱ ᱢᱚᱦᱚᱱᱟ ᱨᱮᱱᱟᱜ ᱠᱟᱛᱷᱟ ᱫᱚᱵᱤᱱ ᱟᱸᱡᱚᱢ ᱟᱠᱟᱫ ᱜᱮᱭᱟ
ᱦᱩᱸ ᱦᱩᱸ ᱢᱟᱱᱮ ᱡᱟᱦᱟᱸ ᱨᱮ
ᱦᱳᱭ ᱦᱳᱭ ᱚᱱᱟ ᱢᱳᱦᱟᱱᱟ ᱨᱮᱦᱚᱸ ᱚᱱᱠᱟᱜᱮ ᱟᱹᱰᱤ ᱪ ᱢᱳᱦᱟᱱᱟ ᱡᱟᱭᱜᱟ ᱴᱟᱜ ᱮᱢ ᱪᱟᱞᱟᱣ ᱞᱮᱱᱠᱷᱟᱱ ᱚᱸᱰᱮ ᱦᱚᱸ ᱧᱮᱞ ᱡᱚᱝ ᱛᱮ ᱟᱹᱰᱤ ᱟᱹᱰᱤ ᱪᱚᱨᱚᱠ ᱡᱟᱭᱜᱟ ᱢᱮᱱᱟᱜᱼᱟ ᱟᱨ ᱫᱚᱨᱭᱟ ᱫᱷᱟᱨᱮ ᱛᱚ ᱢᱟᱱᱮ ᱨᱮᱭᱟᱲ ᱦᱟᱣᱟᱢ ᱧᱟᱢᱟ ᱱᱚᱛᱮ, ᱢᱟᱱᱮ ᱟᱹᱰᱤ ᱪᱚᱨᱚᱠᱮᱢ ᱟᱹᱭᱠᱟᱹᱣᱟ ᱛᱟᱭᱚᱢ ᱚᱸᱰᱮ ᱟᱹᱰᱤ ᱨᱚᱠᱚᱢ ᱦᱟᱹᱠᱩ ᱦᱟᱹᱠᱩ ᱠᱚᱠᱚ ᱨᱟᱠᱟᱵ ᱟᱹᱜᱩ ᱠᱚᱣᱟ ᱦᱮᱸ ᱥᱮ ᱦᱟᱹᱠᱩ ᱥᱟᱵ ᱠᱚ ᱪᱟᱞᱟᱜᱼᱟ ᱟᱹᱰᱤ ᱨᱚᱠᱚᱢ ᱦᱟᱹᱠᱩ ᱥᱮᱬᱟ ᱥᱮᱬᱟ ᱦᱟᱹᱠᱩ ᱠᱚ ᱧᱮᱞ ᱞᱟᱹᱜᱤᱫ ᱮᱢ ᱧᱟᱢ ᱠᱚᱣᱟ᱾ ᱛᱚ ᱡᱚᱢ ᱞᱟᱹᱜᱤᱫ ᱦᱚᱸᱢ ᱧᱟᱢ ᱠᱚᱣᱟ, ᱟᱹᱰᱤ ᱨᱚᱠᱚᱢ ᱢᱟᱱᱮ ᱠᱟᱴᱠᱚᱢ ᱛᱷᱮᱠᱮ ᱩᱱᱠᱩ ᱡᱟᱦᱟᱸᱭ ᱤᱯᱤᱞ ᱦᱟᱹᱠᱩ ᱠᱚ ᱵᱟᱝ ᱠᱚ ᱞᱟᱹᱭᱟ ᱟᱠᱚᱣᱟ- ᱩᱱᱠᱩ ᱠᱚᱦᱚᱸ ᱠᱚ ᱧᱮᱞᱚᱜ ᱜᱮᱭᱟ ᱟᱫᱚ ᱚᱸᱰᱮ ᱫᱚ ᱚᱱᱠᱟ ᱛᱟᱦᱮᱱ ᱡᱟᱭᱜᱟ ᱦᱚᱸ ᱢᱮᱱᱟᱜ ᱟᱠᱟᱜ-ᱟ ᱡᱮᱢᱚᱱ ᱦᱳᱴᱮᱞ ᱢᱮᱱᱟᱜ ᱟᱠᱟᱫ ᱚᱸᱰᱮᱢ ᱛᱟᱦᱮᱸ ᱠᱟᱛᱮ ᱛᱮ ᱚᱸᱰᱮ ᱦᱚᱸᱢ ᱛᱟᱦᱮᱸ ᱫᱟᱲᱮᱭᱟᱜ-ᱟ ᱧᱮᱞ ᱫᱟᱲᱮᱭᱟᱜ-ᱟᱢ ᱛᱟᱦᱮᱸ ᱠᱟᱛᱮᱫ ᱛᱟᱭᱚᱢ ᱡᱟᱦᱟᱸ ᱫᱤᱜᱷᱟ ᱨᱮ ᱨᱟᱹᱥᱠᱟᱹ ᱞᱟᱹᱜᱤᱫ ᱛᱮ ᱡᱟᱦᱟᱸ ᱵᱳᱴ ᱢᱮᱱᱟᱜᱼᱟ ᱚᱱᱟᱨᱮ ᱫᱮᱡ ᱠᱟᱼᱼ ᱠᱟᱛᱮᱫ ᱟᱢ ᱫᱚᱨᱭᱟ ᱥᱮᱫ ᱠᱚ ᱤᱫᱤ ᱢᱮᱭᱟ ᱫᱟᱜ ᱵᱷᱤᱛᱤᱨ ᱠᱚ ᱤᱫᱤ ᱢᱮᱛᱮ ᱠᱚ ᱟᱹᱜᱩ ᱨᱩᱣᱟᱹᱲ ᱢᱮᱭᱟ ᱾ ᱦᱮᱸ ᱥᱮ ᱟᱨ ᱚᱱᱠᱟᱜᱮ ᱟᱹᱰᱤᱜᱟᱱ ᱜᱟᱹᱰᱤ ᱠᱚᱦᱚᱸ ᱢᱮᱱᱟᱜ ᱠᱟᱜᱼᱟ ᱡᱟᱦᱟᱸ ᱚᱱᱟ ᱫᱚᱨᱭᱟ ᱫᱷᱟᱨᱮ ᱨᱮ ᱚᱱᱟ ᱵᱟᱹᱞᱤᱨᱮ ᱪᱟᱹᱞᱩ ᱞᱟᱹᱜᱤᱫ ᱧᱟᱢᱚᱜᱼᱟ ᱦᱮ ᱥᱮ ᱚᱱᱠᱟ ᱟᱹᱰᱤ ᱨᱚᱠᱚᱢ ᱢᱟᱱᱮ ᱨᱟᱹᱥᱠᱟᱹ ᱟᱹᱜᱩᱭ ᱠᱟᱱᱟ ᱡᱟᱦᱟᱸ ᱯᱟᱲᱦᱟᱜ ᱞᱟᱭᱤᱯᱷ ᱨᱮ ᱤᱧᱟᱹᱜ ᱯᱟᱲᱦᱟᱜ ᱞᱟᱭᱤᱯ ᱨᱮ ᱛᱤᱧ ᱱᱤᱛᱚᱜ ᱢᱟ ᱚᱱᱠᱟ ᱫᱚ ᱫᱟᱸᱜ ᱟᱣᱟᱨᱤᱧ ᱪᱟᱞᱟᱜᱼᱟ
ᱦᱩᱸ
ᱦᱩᱸ ᱤᱧᱟᱹᱜ ᱚᱱᱠᱟ ᱫᱚ ᱦᱮᱸ ᱜᱚᱝᱠᱮ
ᱦᱚᱸ ᱢᱟ ᱞᱟᱹᱭ ᱵᱤᱱ ᱪᱮᱫ ᱵᱤᱱ ᱞᱟᱹᱭᱮᱫ ᱛᱟᱦᱮᱱᱟ ᱜᱚᱢᱠᱮ
ᱡᱟᱦᱳᱠ ᱱᱚᱝᱠᱟ ᱜᱮᱛᱚ ᱟᱯᱱᱟᱨ ᱦᱚᱸ ᱚᱱᱠᱟ ᱚᱞ ᱯᱟᱲᱦᱟᱣ ᱫᱤᱠ ᱛᱷᱮᱠᱮ ᱜᱮ ᱫᱟᱬᱟ ᱵᱟᱲᱟ ᱦᱩᱭ ᱠᱟᱱᱟ ᱡᱟᱭᱦᱳᱠ ᱟᱫᱚ ᱯᱟᱨᱥᱚᱱᱟᱞᱤ ᱫᱚ ᱚᱱᱠᱟ ᱫᱚ ᱵᱟᱝ ᱫᱟᱬᱟ ᱦᱩᱭ ᱟᱠᱟᱱᱟ ᱡᱟᱭᱦᱳᱠ ᱢᱟᱱᱮ ᱫᱤᱜᱷᱟᱹ ᱫᱚ ᱟᱞᱮ ᱴᱷᱮᱱ ᱠᱷᱚᱱ ᱫᱚ ᱥᱩᱨᱩᱜ ᱛᱮ ᱡᱟᱭᱦᱳᱠ ᱚᱱᱟ ᱫᱚ ᱯᱟᱨᱥᱚᱱᱟᱞᱤ ᱫᱟᱬᱟ ᱵᱟᱲᱟ ᱦᱩᱭ ᱟᱠᱟᱱᱟ ᱢᱟᱱᱮ ᱟᱹᱰᱤ ᱡᱟᱠᱷᱟᱡ ᱜᱮ ᱪᱟᱞᱟᱣ ᱦᱩᱭ ᱠᱟᱱᱟ ᱾ ᱫᱤᱜᱷᱟ ᱫᱚ ᱡᱟᱦᱟᱸ ᱠᱚᱢ ᱞᱟᱹᱭ ᱠᱮᱫᱟ ᱛᱟᱦᱚᱞᱮ ᱡᱮ ᱞᱩᱜᱩ ᱵᱩᱨᱩ ᱫᱚᱢ ᱪᱟᱞᱟᱣ ᱦᱮᱡ ᱠᱟᱱᱟ ᱥᱮ ᱵᱟᱝ?
ᱦᱮᱸ ᱜᱚᱝᱠᱮ ᱱᱤᱭᱟᱹ ᱵᱚᱪᱷᱚᱨ ᱫᱚ ᱵᱟᱝᱼᱟ ᱦᱮᱸ ᱪᱟᱞᱟᱣᱮᱱ ᱵᱚᱪᱷᱚᱨ ᱤᱧ ᱦᱭᱛᱚᱧ ᱪᱟᱞᱟᱣ ᱞᱮᱱ ᱛᱟᱦᱮᱸᱫ ᱞᱩᱜᱩᱵᱩᱨᱩ ᱦᱮᱸ
ᱞᱩᱜᱩᱵᱩᱨᱩ ᱜᱮ ᱦᱟᱸᱜ ᱤᱧ ᱫᱚ ᱟᱹᱣᱨᱤᱧ ᱪᱟᱞᱟᱜᱼᱟ ᱱᱤᱛ ᱫᱷᱟᱹᱵᱤᱡ ᱦᱟᱸᱜ ᱡᱟᱭᱦᱳᱠ ᱱᱤᱭᱟᱹ ᱵᱚᱪᱷᱚᱨ ᱦᱟᱸᱜ ᱧᱮᱞ ᱢᱟᱱᱮ ᱤᱪᱪᱷᱟᱹ ᱚᱱᱠᱟ ᱢᱮᱱᱟᱜᱼᱟ ᱪᱟᱞᱟᱣ ᱨᱮᱱᱟᱜ ᱟᱨᱠᱤ ᱱᱤᱭᱟᱹ ᱵᱚᱪᱷᱚᱨ ᱪᱟᱞᱟᱜ ᱦᱩᱭᱩᱜᱼᱟ ᱱᱚᱸ ᱥᱚᱦᱨᱟᱭ ᱠᱩᱱᱟᱹᱢᱤ ᱨᱮ ᱦᱟᱸᱜ
ᱦᱳᱭ ᱟᱹᱰᱤ ᱦᱚᱲ ᱠᱚ ᱪᱟᱞᱟᱜ ᱜᱮᱭᱟ ᱚᱸᱰᱮ ᱦᱚᱸ ᱟᱹᱰᱤ ᱦᱮᱸ ᱚᱱᱟ ᱦᱚᱸ ᱚᱱᱮ ᱚᱱᱮ ᱡᱟᱦᱟᱸ ᱵᱟᱠᱚ ᱞᱟᱹᱭᱟ ᱞᱩᱜᱩ ᱵᱟᱵᱟ ᱞᱩᱜᱩ ᱜᱩᱜᱩ ᱟᱭᱳ ᱡᱟᱦᱟᱸ ᱴᱷᱮᱱ ᱢᱮᱱᱟᱜ ᱠᱤᱱᱟ ᱥᱮ ᱡᱟᱦᱟᱸ ᱴᱷᱮᱱ ᱠᱤᱱ ᱛᱟᱦᱮᱸ ᱠᱟᱱᱟ ᱚᱱᱟ ᱫᱚ ᱤᱧ ᱪᱟᱞᱟᱣ ᱠᱟᱛᱮ ᱤᱧ ᱦᱚᱸᱧ ᱫᱮᱡ ᱦᱮᱡ ᱟᱠᱟᱱᱟ ᱢᱟᱱᱮ ᱥᱟᱛ ᱪᱷᱚᱴᱤ ᱵᱩᱨᱩ ᱢᱮᱱᱟᱜᱼᱟ ᱚᱱᱮ ᱪᱷᱚᱴᱤ ᱵᱩᱨᱩ ᱯᱟᱨᱚᱢ ᱠᱟᱛᱮᱜ ᱡᱟᱦᱟᱸ